ᱦᱮᱞᱳ᱾ ᱦᱮᱞᱳ᱾
ᱦᱮᱸ ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ ᱾
ᱛᱟᱯᱚᱨᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱾ ᱟᱨ ᱵᱮᱠᱜᱨᱟᱣᱩᱱᱰ ᱨᱮ ᱫᱚᱢᱮ ᱟᱸᱡᱚᱢᱚᱜ ᱠᱟᱱ ᱫᱚ ᱪᱮᱫ ᱠᱚ?
ᱠᱟᱹᱴᱤᱡ ᱯᱷᱮᱱ ᱪᱟᱞᱟᱜ ᱠᱟᱱᱟ ᱜᱚᱢᱠᱮ᱾
ᱟᱪᱪᱷᱟ ᱟᱪᱪᱷᱟ ᱛᱟᱦᱚᱞᱮ ᱠᱟᱹᱴᱤᱡ ᱯᱷᱮᱱ ᱦᱟᱸᱜ ᱵᱚᱱᱫᱚ ᱦᱟᱛᱟᱲ ᱮᱢ ᱫᱚᱢᱮ ᱟᱸᱡᱚᱢᱚᱜ ᱠᱟᱱᱟ ᱾ ᱦᱮᱸ ᱛᱟᱦᱞᱮ ᱦᱮᱸ ᱱᱤᱛᱚᱜ ᱟᱸᱡᱚᱢᱚᱜ ᱠᱟᱱᱟ, ᱴᱷᱤᱠᱜᱮ ᱤᱧᱟᱹᱜ ᱨᱚᱲ ᱴᱷᱤᱠ ᱜᱮᱵᱤᱱ ᱟᱸᱡᱚᱢ ᱫᱟᱛᱚ?
ᱦᱩᱸᱻ ᱟᱸᱡᱚᱜ
ᱟᱨ ᱛᱟᱦᱞᱮ ᱱᱟᱯᱟᱭ ᱜᱮᱭᱟᱵᱤᱱ?
ᱦᱩᱸ ᱱᱟᱯᱟᱭ ᱜᱮ ᱮᱱᱛᱮ ᱱᱤᱛ ᱫᱚ ᱾
ᱟᱪᱪᱷᱟ ᱟᱪᱪᱷᱟ ᱟᱨ ᱛᱟᱦᱞᱮ ᱪᱮᱫ ᱠᱚᱵᱤᱱ ᱠᱟᱹᱢᱤ ᱵᱟᱲᱟᱭᱮᱜᱼᱟ?
ᱠᱟᱹᱢᱤ ᱠᱚ ᱫᱚ ᱱᱤᱛᱚᱜ ᱫᱚ ᱚᱲᱟᱜ ᱠᱚᱨᱮᱜᱮ ᱾ ᱦᱩᱸ ᱟᱹᱵᱤᱱ ᱜᱮ?
ᱠᱟᱹᱢᱤ ᱪᱟᱥ ᱵᱟᱲᱟ ᱠᱚ ᱱᱚᱜᱼᱚᱭ ᱫᱷᱩᱨᱟᱹᱣ ᱵᱟᱲᱟ ᱦᱩᱭ ᱠᱟᱱᱟ ᱦᱟᱸᱜ ᱾
ᱟᱪᱪᱷᱟ ᱟᱹᱰᱤ ᱱᱟᱯᱟᱭ ᱾ ᱛᱤᱱᱟᱹᱜ ᱥᱟᱺᱜᱤᱧ ᱠᱮᱫᱟ ᱯᱮ ᱛᱟᱦᱞᱮ?
ᱚ᱾
ᱦᱩᱸ᱾
ᱚ᱾
ᱟᱨ ᱫᱟᱜᱮᱼᱟᱭ ᱥᱮ ᱵᱟᱝ ᱟᱯᱮ ᱥᱮᱫ?
ᱫᱟᱜ ᱫᱚ ᱩᱠᱩᱨ ᱫᱟᱭ ᱫᱚᱢᱮ ᱥᱤᱛᱩᱝᱮᱫ ᱫᱚᱭ ᱱᱚᱛᱮ ᱢᱟ ᱟᱞᱮᱥᱮᱫ ᱢᱟ ᱾
ᱟᱪᱪᱷᱟ ᱟᱪᱪᱷᱟ ᱟᱞᱮᱥᱮᱜ ᱦᱚᱸ ᱚᱝᱠᱟᱜᱮ ᱢᱟᱱᱮ ᱳᱭ ᱨᱤᱢᱤᱞ ᱫᱚ ᱨᱤᱢᱤᱞ ᱠᱟᱜ ᱛᱟᱦᱮᱸᱱᱟᱭ ᱛᱟᱯᱚᱨᱮ ᱮᱢᱚᱱ ᱥᱮ ᱛᱩᱝ ᱫᱟᱭ ᱢᱟᱡᱷᱮ ᱢᱚᱫᱫᱷᱮ ᱟᱹᱰᱤ ᱵᱟᱝ ᱴᱷᱤᱠ ᱜᱮ ᱵᱩᱡᱷᱟᱹᱜ ᱠᱟᱱᱟ ᱾
ᱦᱮᱸᱻ
ᱨᱤᱢᱤᱞ ᱫᱚ ᱨᱤᱢᱤᱞ ᱵᱟᱲᱟᱭᱮᱫ ᱜᱮᱭᱟᱭ ᱟᱨ ᱟᱪᱠᱟᱜᱮ ᱫᱚᱢᱮ ᱫᱟᱜ ᱤᱭᱟᱹᱻ ᱠᱟᱹᱴᱤᱡ ᱫᱚᱢᱮ ᱫᱟᱜ ᱮᱟᱭ ᱟᱨ ᱫᱚᱥᱟᱨ ᱦᱤᱞᱚᱜ ᱫᱚᱢᱮ ᱥᱤᱛᱩᱝ ᱜᱚᱜ ᱠᱟᱜ ᱠᱟᱱᱟᱭ ᱾
ᱦᱩᱸ ᱟᱞᱮ ᱥᱮᱫ ᱦᱚᱸ ᱦᱚᱞᱟ ᱞᱮ ᱢᱚᱱᱮ ᱞᱮᱫ-ᱟ ᱳᱭ ᱛᱟᱨᱟᱥᱤᱧ ᱥᱮᱫ ᱢᱟᱱᱮ ᱨᱤᱢᱤᱞ ᱞᱮ ᱨᱟᱠᱟᱵ ᱞᱮᱫᱟᱭ ᱵᱷᱟᱜᱮ ᱜᱮ, ᱢᱟᱱᱮ ᱯᱩᱨᱟᱹ ᱦᱩᱰ-ᱦᱩᱰᱟᱹᱣ ᱛᱟᱦᱮᱱ ᱢᱚᱱᱮ ᱦᱩᱭᱩᱜ ᱠᱟᱱᱟ ᱦᱟᱸᱜ ᱫᱟᱜᱟᱭ ᱠᱟᱹᱴᱤᱡ ᱟᱥᱟ ᱵᱷᱚᱨᱥᱟ ᱵᱩᱡᱷᱟᱹᱜ ᱠᱟᱱ ᱛᱟᱦᱮᱸᱜ-ᱟ, ᱢᱮᱱᱠᱷᱟᱱ ᱫᱟᱜ ᱟᱫᱚ ᱵᱟᱭ ᱫᱟᱜ ᱞᱮᱜ-ᱟ ᱮᱢᱚᱱ ᱯᱷᱟᱸᱠ ᱠᱮᱫᱟᱭ ᱟᱫᱚ ᱫᱟᱜ ᱨᱮᱱᱟᱜ ᱧᱩᱛᱩᱢ ᱜᱮ ᱵᱟᱹᱱᱩᱜ-ᱟ ᱾
ᱦᱮᱸᱻ ᱚᱻ ᱜᱚᱢᱠᱮ,
ᱦᱩᱸ ᱟᱨ ᱱᱚᱝᱠᱟ ᱦᱚᱸ ᱜᱷᱩᱴᱩ ᱥᱮᱫ ᱦᱚᱸ ᱛᱚ ᱪᱚ ᱵᱟᱝ ᱨᱚᱦᱚᱭ ᱦᱩᱭ ᱟᱠᱟᱱᱟ ᱛᱚ ᱟᱨ ᱯᱩᱨᱟᱹ ᱜᱷᱴᱩ ᱫᱚ ᱨᱚᱦᱚᱲ ᱜᱮ ᱢᱮᱱᱟᱜ-ᱟ ᱫᱟᱜ ᱦᱚᱸ ᱵᱟᱹᱱᱩᱜ-ᱟ ᱠᱷᱮᱛ ᱨᱮ ᱾
ᱦᱮᱸ ᱦᱮᱸ ᱜᱚᱢᱠᱮ, ᱛᱟᱨᱯᱚᱨ ᱱᱤᱛ ᱫᱚ ᱛᱟᱦᱞᱮ ᱨᱚᱦᱚᱭ ᱵᱟᱲᱟ ᱠᱚ ᱪᱟᱵᱟ ᱥᱮ ᱮᱦᱚᱵ ᱵᱟᱲᱟ ᱦᱩᱭ ᱠᱟᱱᱟ?
ᱮᱸ ᱨᱚᱦᱚᱭ ᱫᱚ ᱦᱟᱸᱜ ᱟᱹᱣᱨᱤ ᱪᱟᱵᱟ ᱦᱩᱭᱩᱜ-ᱟ, ᱦᱚᱸᱜ-ᱚᱭ ᱠᱟᱹᱴᱤᱡ ᱠᱟᱹᱴᱤᱡ ᱮᱦᱚᱵ ᱦᱩᱭᱩᱜ ᱠᱟᱱᱟ ᱵᱟᱹᱭᱦᱟᱹᱲ ᱥᱮᱫ᱾ ᱥᱮ ᱮᱴᱟᱜ ᱨᱚᱲ ᱠᱚ ᱫᱚᱢᱮ ᱟᱸᱡᱚᱢᱚᱜ ᱠᱟᱱᱟ ᱟᱵᱤᱱᱟᱜ ᱟᱨᱠᱤ᱾
ᱥᱩᱨ ᱨᱮ ᱢᱤᱫᱴᱟᱱ ᱦᱚᱲ ᱱᱚᱣᱟ ᱠᱚᱨᱮ ᱦᱚᱲ ᱦᱮᱱᱟᱜ ᱠᱚᱣᱟ ᱟᱨᱠᱤ ᱯᱟᱥᱮ ᱥᱮᱨᱮ ᱦᱮᱱᱟᱜ-ᱟ ᱚᱸᱰᱮᱟᱸᱜ ᱟᱨᱠᱤ ᱱᱚᱰᱮ
ᱯᱷᱟᱹᱠ ᱧᱚᱜ ᱵᱮᱱ ᱪᱟᱞᱟᱣ ᱞᱮᱱ ᱠᱷᱟᱱ ᱵᱷᱟᱜᱤᱜ-ᱟ᱾
ᱮᱴᱟᱜ ᱨᱚᱲ ᱟᱸᱡᱚᱢᱚᱜ ᱠᱟᱱᱟ ᱛᱚᱵᱮ ᱡᱟᱹᱥᱛᱤ ᱜᱮ,
ᱦᱮᱸ ᱦᱮᱸ, ᱢᱟ ᱞᱟᱹᱭ ᱵᱤᱱ ᱱᱤᱛᱚᱜ?
ᱦᱩᱸ, ᱟᱨ ᱛᱟᱦᱞᱮ ᱟᱵᱤᱱ ᱫᱚ ᱛᱤᱱᱟᱹᱜ ᱥᱟᱺᱜᱤᱧ ᱠᱮᱫᱟ ᱵᱤᱱ ᱨᱚᱦᱚᱭ ᱫᱚ?
ᱦᱳᱭ ᱦᱟᱸᱜ ᱫᱷᱩᱨᱟᱹᱣ ᱵᱟᱲᱟ ᱦᱩᱭ ᱠᱟᱱᱟ, ᱛᱟᱨᱯᱚᱨᱮ ᱟᱹᱣᱨᱤ ᱪᱟᱵᱟ ᱵᱟᱲᱟᱜ-ᱟ᱾
ᱟᱪᱪᱷᱟ᱾ ᱛᱟᱦᱞᱮ ᱪᱮᱫ ᱠᱚᱛᱮ ᱵᱤᱱ ᱥᱤᱭᱫᱟ ᱴᱨᱮᱠᱴᱟᱨ ᱥᱮ ᱱᱚᱣᱟ ᱱᱟᱦᱮᱞ ᱛᱮᱜᱮ?
ᱴᱮᱠᱴᱟᱨ ᱱᱟᱦᱮᱞ ᱡᱚᱛᱚ ᱠᱚᱛᱮ ᱜᱮ ᱾
ᱚ ᱵᱷᱟᱜᱮ ᱜᱮ᱾ ᱦᱩᱸ ᱟᱯᱮ ᱥᱮᱫ ᱫᱚ ᱪᱮᱫ ᱞᱮᱠᱟ, ᱵᱤᱨ ᱫᱤᱥᱚᱢ ᱠᱟᱱᱟ?
ᱢᱟᱱ ᱫᱤᱥᱚᱢ ᱾ ᱦᱩᱸ ᱦᱩᱸ ᱦᱩᱸ ᱾ ᱟᱫᱚ ᱢᱟᱱ ᱫᱤᱥᱚᱢ ᱜᱚᱝᱠᱮ ᱾
ᱟᱪᱪᱷᱟ ᱟᱪᱪᱷᱟ, ᱟᱰᱤ ᱱᱟᱯᱟᱭ ᱾
ᱟᱯᱮ ᱜᱮ ᱯᱟᱥᱮᱫ ᱪᱮᱫ ᱠᱟ?
ᱟᱞᱮ ᱫᱚ ᱦᱟᱸᱜ ᱵᱤᱨ ᱫᱤᱥᱚᱢ ᱠᱟᱱᱟᱞᱮ ᱾
ᱚᱸ
ᱦᱮᱸ,
ᱛᱟᱦᱚᱞᱮ ᱛᱚ ᱾
ᱟᱸ ᱵᱤᱨ ᱫᱤᱥᱚᱢ ᱢᱟᱱᱮ ᱵᱮᱱ ᱵᱟᱲᱟᱭ ᱜᱮᱭᱟ ᱵᱮᱱ ᱛᱚ ᱵᱤᱨ ᱫᱤᱥᱚᱢ ᱫᱚ ᱦᱟᱸᱜ ᱡᱷᱚᱛᱚ ᱱᱟᱜ ᱜᱮ ᱧᱟᱢᱚᱜ-ᱟ, ᱡᱟᱦᱟᱸ ᱜᱮ ᱵᱮᱱ ᱯᱟᱸᱡᱟᱭᱟ ᱥᱟᱦᱟᱱ ᱥᱟᱠᱟᱢ ᱠᱷᱚᱱᱟᱜ ᱮᱦᱚᱵ ᱠᱟᱛᱮᱫ
ᱦᱩᱸ ᱦᱩᱸ ᱦᱩᱸ ᱡᱚᱛᱚ ᱱᱟᱜ ᱜᱮ ᱧᱟᱢᱚᱜ-ᱟ ᱾
ᱟᱨ ᱱᱚᱜ-ᱚᱭ ᱡᱮᱢᱚᱱ ᱱᱤᱛᱚᱜ ᱫᱚ ᱥᱤᱡᱤᱱ ᱫᱚ ᱦᱟᱸᱜ ᱯᱩᱴᱠᱟᱹ ᱩᱫᱽ ᱫᱚ ᱮᱠᱫᱚᱢ ᱯᱩᱨᱟᱹ ᱜᱮ ᱢᱟᱥᱴ ᱧᱟᱢᱚᱜ ᱟᱠᱚ᱾
ᱦᱩᱸ ᱦᱩᱸ ᱦᱩᱸ ᱱᱤᱛᱚᱜ ᱫᱚᱢᱮ ᱠᱚ ᱟᱸᱡᱚᱢ ᱦᱚᱸᱧ ᱟᱸᱡᱚᱢ ᱵᱟᱲᱟᱣ ᱠᱟᱫ ᱜᱮᱭᱟ ᱫᱚᱢᱮ ᱠᱚ ᱧᱟᱢᱚᱜᱼᱟ ᱠᱚ
ᱦᱮᱸ᱾ ᱛᱟᱦᱞᱮ ᱟᱵᱮᱱ ᱯᱩᱴᱠᱟᱹ ᱠᱚ ᱩᱫᱽ ᱠᱚᱵᱤᱱ ᱡᱚᱢ ᱵᱟᱲᱟᱣ ᱠᱟᱫ ᱜᱮᱭᱟ ᱥᱮ ᱵᱟᱝ?
ᱦᱮᱸ ᱜᱚᱝᱠᱮ, ᱯᱷᱩᱴᱠᱟᱹ ᱩᱫᱽ ᱡᱚᱛᱚ ᱜᱮ ᱡᱚᱢ ᱵᱟᱲᱟ ᱦᱩᱭ ᱠᱟᱱᱟ᱾ ᱵᱤᱨ ᱫᱤᱥᱚᱢ ᱠᱚᱨᱮᱱ ᱯᱮᱲᱟ ᱯᱟᱹᱲᱣᱟᱹ ᱠᱚ ᱢᱮᱱᱟᱜ ᱠᱚᱣᱟ, ᱯᱮᱲᱟ ᱯᱟᱹᱲᱦᱟᱹ ᱠᱚ ᱢᱮᱱᱟᱜ ᱠᱚᱣᱟ ᱵᱷᱮᱡᱟ ᱵᱟᱲᱟᱭ ᱜᱮᱭᱟ ᱠᱚ
ᱟᱪᱪᱷᱟ ᱟᱪᱷᱟ᱾ ᱟᱨ ᱱᱤᱭᱟᱹ ᱵᱟᱨ ᱫᱚ ᱦᱟᱸᱜ ᱵᱟᱠᱚ ᱵᱷᱮᱡᱟ ᱠᱟᱜᱼᱟ ᱥᱮ ᱟᱹᱣᱨᱤ ᱠᱚ
ᱱᱤᱭᱟᱹ ᱵᱟᱨ ᱫᱚ ᱦᱟᱸᱜ ᱫᱚ ᱟᱹᱣᱨᱤ ᱠᱚ ᱟᱹᱣᱨᱤ ᱠᱚ ᱧᱟᱢ ᱠᱚᱣᱟ ᱟᱨ ᱠᱷᱳᱡᱽ ᱠᱷᱚᱵᱚᱨ ᱦᱚᱸ ᱱᱚᱝᱠᱟ ᱦᱟᱸᱜ ᱟᱹᱣᱨᱤ ᱦᱟᱛᱟᱣ ᱦᱩᱭᱩᱜᱼᱟ ᱵᱷᱮᱡᱟ ᱠᱚᱜᱮ ᱜᱮᱭᱟ ᱠᱚ ᱯᱟᱨᱛᱮᱠ ᱵᱚᱪᱷᱚᱨ ᱠᱚ ᱵᱷᱮᱡᱟ ᱠᱚᱣᱟ ᱮᱱᱛᱮᱜ ᱵᱟᱝ ᱵᱷᱮᱡᱟ ᱫᱚ ᱵᱟᱝ ᱦᱟᱸᱜ ᱢᱟᱱᱮ ᱵᱟᱝ ᱢᱮᱛᱟᱣ ᱠᱚ ᱨᱮᱦᱚᱸ ᱠᱚ ᱵᱷᱮᱡᱟ ᱠᱚᱣᱟ ᱠᱚ ᱦᱮᱸ ᱟᱫᱚ ᱵᱟᱝ ᱢᱮᱛᱟᱣ ᱠᱚ ᱨᱮᱦᱚᱸ ᱚᱵᱳᱥᱥᱚ ᱠᱚ ᱵᱷᱮᱡᱟᱭ ᱜᱮᱭᱟ ᱠᱚ
ᱦᱩᱸ ᱦᱩᱸ᱾ ᱟᱨ ᱛᱟᱦᱞᱮ ᱜᱚᱝᱠᱮ ᱟᱯᱮ ᱚᱱᱛᱮ ᱵᱟᱠᱚ ᱟᱹᱠᱷᱨᱤᱧ ᱠᱚ ᱜᱮᱭᱟ ᱯᱩᱴᱠᱟᱹ ᱩᱫᱽ ᱠᱚ?
ᱟᱹᱠᱷᱨᱤᱧ ᱠᱚᱜᱮᱭᱟᱠᱚ ᱜᱚᱝᱠᱮ ᱟᱫᱚ ᱠᱤᱨᱤᱧ ᱠᱟᱛᱮᱫ ᱫᱚ ᱚᱠᱚᱭ ᱡᱚᱢᱮᱫ ᱠᱚᱣᱟᱭ᱾ ᱟᱨ ᱡᱟᱦᱟᱸᱭ ᱡᱟᱸᱦᱟ ᱦᱮᱸ, ᱧᱟᱢᱚᱜ ᱠᱟᱱᱟ ᱠᱚ ᱦᱟᱸᱜ ᱯᱮᱲᱟ ᱠᱚ ᱦᱚᱲ ᱠᱚᱴᱷᱮᱱ ᱟᱨ ᱡᱩᱫᱤ ᱵᱟᱝᱠᱚ ᱧᱟᱢ ᱠᱚᱜ ᱠᱮᱭᱟ ᱛᱟᱦᱞᱮ ᱡᱚᱢ ᱠᱮᱠᱚ ᱦᱩᱭ ᱠᱚᱜ ᱠᱮᱭᱟ᱾
ᱦᱳᱭ ᱩᱱᱫᱚ ᱠᱟᱹᱴᱤᱡ ᱨᱮᱦᱚᱸ ᱡᱮ ᱠᱤᱨᱤᱧ ᱥᱟᱫᱷ ᱡᱚᱢ ᱞᱮᱠᱟ ᱥᱮ ᱵᱟᱝ ᱰᱷᱮᱨ ᱠᱤᱨᱤᱧ ᱠᱚᱛᱮ ᱜᱮᱞᱮ ᱟᱹᱰᱤ ᱜᱟᱱ ᱴᱟᱠᱟ ᱯᱩᱭᱥᱟᱹ ᱞᱟᱜᱟᱜᱼᱟ ᱛᱚ? ᱦᱩᱸ
ᱟᱯᱮ ᱥᱮᱫ ᱫᱚ ᱱᱟᱹᱭ ᱠᱚ ᱢᱮᱱᱟᱜᱼᱟ ᱥᱮ ᱵᱟᱝ?
ᱱᱟᱹᱭ ᱠᱚ ᱢᱮᱱᱟᱜᱼᱟ ᱜᱚᱝᱠᱮ ᱢᱟᱨᱟᱝ ᱢᱟᱨᱟᱝ ᱦᱟᱹᱠᱩ ᱠᱚᱞᱮ ᱥᱟᱵ ᱵᱟᱲᱟ ᱠᱚᱣᱟ᱾
ᱟᱪᱪᱷᱟ ᱟᱹᱰᱤ ᱱᱟᱯᱟᱭ ᱛᱟᱦᱞᱮ
ᱟᱞᱮ ᱦᱚᱸ ᱵᱤᱨ ᱫᱤᱥᱚᱢ ᱨᱮᱱ ᱯᱮᱲᱟ ᱠᱚᱞᱮ ᱵᱷᱮᱡᱟ ᱵᱟᱲᱟᱣ ᱠᱚᱣᱟ ᱛᱚ ᱚᱱᱠᱟ ᱛᱮ ᱥᱟᱹᱜᱟᱹᱭ ᱠᱚ ᱱᱟᱯᱟᱭ ᱢᱮᱱᱟᱜᱼᱟ᱾ ᱟᱞᱮ ᱦᱚᱸᱞᱮ ᱦᱟᱹᱠᱩ ᱠᱚᱞᱮ ᱵᱷᱮᱡᱟᱣ ᱠᱚᱣᱟ᱾ ᱟᱠᱚ ᱫᱚ ᱯᱩᱴᱠᱟᱹ ᱠᱚᱠᱚ ᱩᱫᱽ ᱠᱚᱠᱚ ᱵᱷᱮᱡᱟᱭᱟᱠᱚ
ᱦᱮᱸᱻ ᱚᱸᱰᱮ ᱟᱨᱚ ᱥᱟᱹᱜᱟᱹᱭ ᱴᱟᱜ ᱢᱤᱫᱴᱮᱱ ᱢᱚᱡᱽᱵᱩᱛ ᱛᱮᱭᱟᱨᱚᱜᱼᱟ᱾ ᱦᱮᱸᱥᱮ ᱵᱟᱝ
ᱦᱮᱸ ᱦᱩᱸ ᱦᱩᱸ ᱦᱩᱸ ᱾
ᱛᱚ ᱱᱚᱜᱼᱚ ᱱᱚᱸᱰᱮ ᱜᱮ ᱥᱟᱹᱜᱟᱹᱭ ᱪᱮᱫ ᱫᱚ ᱱᱟᱯᱟᱭ ᱟᱠᱟᱱᱟ ᱱᱚᱜᱼᱚᱭ ᱱᱚᱝᱠᱟ ᱠᱟ ᱛᱮ ᱡᱮ ᱮᱢᱼᱮᱯᱮᱢ ᱪᱟᱯᱟᱞ ᱟᱨ ᱚᱸᱰᱮ ᱡᱳᱜᱟᱡᱳᱜ ᱢᱮᱱᱟᱜ ᱜᱮᱭᱟ ᱦᱮᱸ ᱦᱩᱸ
ᱞᱟᱹᱭ ᱫᱟᱹᱞᱤᱧ ᱡᱮ ᱟᱯᱮᱥᱮᱫ ᱡᱟᱦᱟᱸ ᱦᱳᱭᱛᱚ ᱵᱟᱹᱱᱩᱜ ᱚᱱᱟ ᱟᱯᱮ ᱠᱩᱞ ᱟᱯᱮ ᱠᱟᱱᱟ ᱠᱚ ᱟᱨ ᱟᱠᱚ ᱥᱮᱫ ᱡᱟᱦᱟᱸ ᱩᱱᱟᱹᱜ ᱵᱟᱹᱱᱩᱜᱼᱟ ᱚᱱᱟ ᱟᱯᱮᱯᱮ ᱠᱩᱞ ᱮᱫᱟ ᱦᱮᱸ ᱥᱮ ᱵᱟᱝ ᱚᱱᱠᱟ ᱛᱮᱜᱮ ᱛᱚ ᱢᱤᱫᱴᱮᱱ ᱥᱟᱹᱜᱟᱹᱭ ᱴᱟᱜ ᱟᱨᱚ ᱵᱷᱟᱹᱜᱤ ᱢᱚᱸᱡᱽ ᱛᱮᱭᱟᱨᱚᱜᱼᱟ ᱦᱮᱸᱥᱮ
ᱦᱮᱸᱸᱸ ᱮᱠᱫᱚᱢ ᱮᱠᱫᱚᱢ ᱟᱹᱰᱤ ᱡᱩᱛ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱜᱚᱢᱠᱮ ᱱᱚᱝᱠᱟ ᱠᱟᱛᱮ ᱜᱮᱛᱚ ᱥᱟᱹᱜᱟᱹᱭ ᱢᱟ ᱴᱮᱠᱟᱣ ᱢᱮᱱᱟᱜ
ᱦᱳᱭ ᱦᱳᱭ ᱢᱤᱫᱴᱮᱱ ᱵᱮᱵᱚᱦᱟᱨ ᱟᱨᱠᱤ ᱵᱮᱵᱚᱦᱟᱨ ᱱᱟᱯᱟᱭ ᱛᱟᱦᱮᱸ ᱞᱮᱱ ᱠᱷᱟᱱ ᱥᱟᱱᱟᱢᱟᱜ ᱥᱟᱹᱜᱟᱹᱭ ᱜᱮ ᱮᱸ ᱱᱟᱯᱟᱭ ᱜᱮ ᱛᱟᱦᱮᱱᱟ ᱦᱮᱸᱥᱮ ᱦᱮᱸ ᱟᱨ ᱡᱩᱫᱤ ᱵᱮᱵᱚᱦᱟᱨ ᱵᱮᱱ ᱵᱟᱹᱲᱤᱡᱟ ᱛᱟᱦᱚᱞᱮ ᱠᱤ ᱛᱟᱦᱮᱱᱟ ᱵᱟᱝ ᱛᱟᱦᱮᱱᱟ ᱾
ᱦᱮᱸ ᱡᱚᱛᱚ ᱦᱚᱲ ᱜᱮᱥᱮ ᱪᱟᱭ ᱟᱠᱚ ᱱᱟᱯᱟᱭ ᱵᱮᱵᱚᱦᱚ ᱵᱮᱵᱚᱦᱟᱨ ᱠᱷᱚᱡᱚᱜ ᱫᱚ ᱦᱮᱸ ᱵᱟᱝ ᱥᱮ ᱟᱵᱮᱱ ᱦᱚᱸ ᱡᱮᱢᱚᱱ ᱵᱮᱱ ᱪᱟᱭᱟᱵᱮᱱ ᱚᱱᱠᱟ ᱜᱮ ᱦᱟᱱᱟ ᱯᱟᱥᱴᱟ ᱨᱮᱱ ᱢᱟᱹᱱᱢᱤ ᱦᱚᱸᱭ ᱪᱟᱭ ᱦᱮᱸ ᱵᱟᱝ
ᱦᱮᱸ ᱦᱮᱸ ᱵᱟᱠᱚ ᱞᱟᱹᱭ ᱟᱠᱟᱜᱼᱟ ᱵᱮᱵᱚᱦᱟᱨ ᱜᱮ ᱟᱢᱟᱜ ᱩᱯᱨᱩᱢ ᱦᱮᱸ ᱥᱮ ᱵᱟᱝ
ᱦᱩᱸ ᱦᱩᱸ ᱦᱩᱸ
ᱦᱩᱸ ᱟᱨ ᱛᱟᱦᱚᱞᱮ ᱜᱚᱝᱠᱮ ᱮᱸ ᱦᱚᱸᱜᱼᱚᱸᱭ ᱡᱮ ᱵᱟᱭ ᱫᱟᱜ ᱡᱟᱹᱲᱤᱭᱮᱫᱟ ᱥᱮ ᱱᱚᱣᱟ ᱨᱮᱱᱟᱜ ᱦᱮᱸ ᱠᱟᱨᱚᱱ ᱵᱮᱱ ᱞᱟᱹᱭ ᱫᱟᱲᱮᱜᱼᱟ?
ᱱᱚᱣᱟ ᱨᱮᱱᱟᱜ ᱠᱟᱨᱚᱱ ᱫᱚ ᱜᱚᱢᱠᱮ, ᱡᱩᱫᱤ ᱵᱮᱱ ᱞᱟᱹᱭ ᱟᱵᱮᱱ ᱦᱚᱜᱼᱚᱭ ᱡᱮᱢᱚᱱ, ᱫᱟᱨᱮ ᱨᱮᱱᱟᱜ ᱥᱟᱹᱜᱟᱹᱭ ᱟᱨ, ᱥᱮᱨᱢᱟ ᱨᱮᱱᱟᱜ ᱥᱟᱹᱜᱟᱹᱭ ᱥᱟᱞᱟᱜ ᱠᱟᱹᱴᱤᱡ ᱟᱹᱞᱤᱧ ᱫᱚᱞᱤᱧ ᱢᱮᱱᱟ, ᱥᱟᱺᱜᱤᱧ ᱪᱟᱞᱟᱜ ᱠᱟᱱᱟ ᱪᱮ ᱪᱮᱫ ᱞᱮᱠᱟᱨᱮ, ᱱᱚᱜᱚᱭ ᱡᱮᱢᱚᱱ ᱫᱟᱨᱮ ᱠᱚᱵᱚᱱ ᱢᱟᱜ ᱵᱟᱲᱟᱭᱮᱜᱼᱟ, ᱫᱟᱨᱮ ᱠᱚᱵᱚᱱ ᱢᱟᱜ ᱮᱼᱟ ᱵᱚᱱ ᱫᱟᱨᱮ ᱫᱚ ᱚ ᱵᱟᱵᱚᱱ ᱨᱚᱦᱚᱭᱮᱜᱼᱟ ᱵᱚᱱ, ᱵᱤᱱᱟᱹ ᱫᱚᱨᱠᱟᱨ ᱛᱮ ᱫᱟᱨᱮ ᱠᱚᱵᱚᱱ ᱢᱟᱜᱮᱼᱟ ᱾ ᱫᱟᱨᱮ ᱠᱚ ᱨᱚᱦᱚᱭ ᱞᱟᱹᱠᱛᱤ ᱠᱟᱱ ᱛᱟᱵᱚᱱᱟ, ᱦᱮᱸ ᱫᱚᱨᱠᱟᱨ ᱨᱮᱫᱚ ᱫᱟᱨᱮ ᱢᱟᱜ ᱫᱚᱨᱠᱟᱨ ᱠᱟᱱᱟ, ᱚᱠᱟᱨᱮ ᱵᱤᱱ ᱧᱟᱢᱟ ᱵᱟᱠᱷᱟᱱ ᱾ ᱵᱟᱯᱞᱟ ᱵᱤᱦᱟᱹ, ᱯᱚᱨᱚᱵᱽ ᱵᱤᱦᱟᱹ, ᱨᱮᱫᱚ ᱟᱵᱚᱣᱟᱜ ᱫᱚ ᱞᱟᱜᱟᱜ ᱜᱮᱭᱟ ᱥᱮ, ᱥᱟᱦᱟᱱ ᱥᱟᱠᱟᱢ ᱫᱚ ᱾ ᱛᱚ ᱱᱚᱝᱠᱟᱱᱟᱜ ᱠᱟᱨᱚᱱ ᱨᱮᱫᱚ, ᱢᱟᱜ ᱞᱟᱹᱠᱛᱤ ᱠᱟᱱᱟ ᱚᱱᱟ ᱵᱚᱫᱚᱞᱛᱮ ᱟᱵᱚ ᱫᱟᱨᱮ ᱨᱚᱦᱚᱭ ᱟᱨᱚ ᱞᱟᱹᱠᱛᱤ ᱠᱟᱱ ᱛᱟᱵᱚᱱᱟ ᱮᱢᱚᱱ ᱠᱚ ᱵᱟᱝ ᱡᱮ
ᱟᱵᱚ ᱫᱚ ᱠᱟᱛᱷᱟ ᱦᱳᱭᱩᱜ ᱠᱟᱱᱟ ᱜᱚᱝᱠᱮ, ᱟᱵᱚ ᱫᱚ ᱟᱵᱚᱣᱟᱜ ᱥᱟᱨᱛᱷᱚ ᱜᱮᱵᱚᱱ ᱧᱮᱞ ᱫᱟ ᱦᱮᱸ ᱥᱮ ᱵᱟᱝ ᱾ ᱟᱨ ᱟᱵᱚ ᱡᱮ, ᱟᱵᱚ ᱛᱮᱜᱮ ᱢᱤᱫᱴᱮᱱ ᱮᱴᱠᱮᱴᱚᱬᱮ ᱵᱚᱱ ᱥᱤᱨᱡᱟᱹ ᱡᱚᱝᱚᱜ ᱠᱟᱱᱟ, ᱚᱱᱟ ᱫᱚ ᱦᱟᱸᱜ ᱵᱟᱵᱚᱱ ᱵᱩᱡᱷᱟᱹᱣ ᱧᱟᱢ ᱫᱟᱲᱮᱭᱟᱜ ᱠᱟᱱᱟ᱾ ᱱᱚᱜᱼᱚᱭ ᱡᱮ ᱩᱱᱟᱹᱜ ᱜᱟᱱ ᱫᱟᱨᱮ ᱵᱚᱱ ᱢᱟᱜ ᱮᱫᱟ ᱱᱚᱸᱰᱮ ᱧᱮᱞ ᱵᱮᱱ ᱦᱮ ᱟᱵᱚ ᱚᱠᱥᱤᱡᱮᱱ ᱡᱟᱦᱟᱸ ᱵᱚᱱ ᱧᱟᱢᱫᱟ, ᱫᱟᱨᱮ ᱠᱷᱚᱱᱟᱜ ᱜᱮ ᱵᱚᱱ ᱧᱟᱢᱫᱟ ᱦᱮᱸᱥᱮ ᱵᱟᱝ?
ᱦᱮᱸ,
ᱛᱚ ᱚᱱᱟ ᱦᱟᱸᱜ ᱠᱚᱢ ᱤᱫᱤᱜ ᱠᱟᱱᱟ ᱾
ᱵᱤᱜᱽᱜᱟᱱᱤᱠ ᱨᱤᱥᱟᱨᱪ ᱛᱮ ᱜᱚᱢᱠᱮ ᱟᱵᱤᱱ ᱡᱩᱫᱤ ᱵᱮᱤᱱ ᱞᱟᱹᱭᱟ, ᱱᱚᱣᱟ ᱤᱱᱵᱷᱟᱨᱢᱮᱱᱴ ᱨᱮ ᱯᱷᱤᱯᱴᱤ ᱯᱟᱨᱥᱮᱱᱴ ᱚᱠᱥᱤᱡᱮᱱ ᱦᱮᱸ ᱤᱭᱟᱹ ᱠᱷᱚᱱ ᱦᱤᱡᱩᱜᱼᱟ, ᱪᱮᱫ ᱠᱚ ᱢᱮᱛᱟᱜᱼᱟ ᱫᱟᱨᱮ ᱠᱷᱚᱱ ᱦᱤᱡᱩᱜᱼᱟ, ᱯᱷᱤᱯ ᱯᱷᱤᱯᱴᱤ ᱯᱟᱨᱥᱮᱱ ᱚᱠᱥᱤᱡᱮᱱ ᱥᱚᱢᱩᱫᱨᱚ ᱠᱷᱚᱱ ᱦᱤᱡᱩᱜᱼᱟ, ᱵᱩᱡ ᱫᱟᱵᱮᱱ ᱾ ᱛᱚ ᱟᱵᱮᱱ ᱡᱩᱫᱤ, ᱟᱨ ᱡᱩᱫᱤ ᱥᱩᱫᱩ ᱥᱚᱢᱩᱫᱨᱚ ᱨᱮᱱᱟᱜ ᱚᱠᱥᱤᱡᱮᱱ ᱯᱚᱴᱷᱮ ᱥᱚᱢᱵᱷᱚᱵ ᱵᱟᱧᱪᱟᱣ ᱥᱚᱢᱵᱷᱚᱵᱚ ᱵᱟᱝ
ᱵᱟᱝ ᱵᱟᱝ ᱛᱟᱯᱚᱨ ᱱᱚᱜᱼᱚᱭ ᱡᱮᱢᱚᱱ ᱟᱵᱚᱣᱟᱜ ᱡᱟᱦᱟᱸ ᱦᱮᱸ ᱞᱟᱹᱭ ᱮ ᱫᱟᱞᱤᱧ ᱦᱚᱜᱼᱚᱭ ᱡᱮ, ᱟᱵᱚᱣᱟᱜ ᱡᱟᱦᱟᱸ ᱠᱟᱨᱵᱚᱱᱰᱟᱭ ᱚᱠᱥᱟᱭᱤᱰ ᱾ ᱥᱮᱫ ᱵᱚᱱ ᱟᱲᱟᱜ ᱫᱟ, ᱚᱱᱟ ᱟᱡ ᱮ ᱦᱟᱛᱟᱣ ᱮᱫᱟ ᱦᱮᱸ ᱥᱮ ᱵᱟᱝ, ᱟᱨ ᱟᱡ ᱚᱱᱟ ᱵᱚᱫᱚᱞ ᱛᱮ ᱚᱠ ᱚᱠᱥᱤᱡᱮᱱ ᱮ ᱮᱢᱟᱵᱚᱱ ᱠᱟᱱᱟ, ᱟᱨ ᱟᱵᱚ ᱚᱱᱟ ᱫᱟᱨᱮ ᱜᱮᱵᱚᱱ ᱢᱟᱜ ᱪᱟᱵᱟᱭᱮᱫᱟ, ᱟᱨ ᱫᱟᱨᱮ ᱨᱚᱦᱚᱭ ᱫᱟᱵᱚᱱ ᱦᱤᱲᱤᱧ ᱫᱟ ᱾
ᱮᱠᱫᱚᱢ ᱦᱚᱜ ᱚᱭ ᱛᱚ ᱟᱥᱚᱞ ᱡᱚᱛᱷᱟᱛ ᱠᱟᱛᱷᱟ ᱫᱚ ᱢᱟ ᱜᱚᱢᱠᱮ ᱾ ᱛᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟᱵᱤᱱ ᱾
ᱚᱱᱟ ᱯᱚᱨᱤᱵᱮᱥ ᱟᱵᱚ ᱨᱩᱠᱦᱤᱭᱟᱹᱦᱳᱭᱩᱜ ᱛᱟᱵᱚᱱᱟ, ᱮᱠᱫᱚᱢ ᱢᱟᱱᱮ ᱟᱹᱰᱤ ᱵᱟᱹᱲᱤᱡ ᱥᱮᱫ ᱪᱟᱞᱟᱜ ᱠᱟᱱᱟ ᱞᱟᱹᱭ ᱞᱮᱠᱷᱟᱱ ᱾
ᱦᱢ ᱟᱵᱚᱛᱮ ᱟᱵᱚᱣᱟᱜ ᱫᱩᱠ ᱫᱚᱵᱚᱱ ᱦᱚᱦᱚ ᱟᱹᱜᱩ ᱡᱚᱝᱟᱜ ᱠᱟᱱ ᱱᱤᱛ ᱡᱮᱢᱚᱱ ᱠᱚᱭᱮᱠ ᱵᱚᱪᱷᱚᱨ ᱞᱟᱦᱟᱨᱮ, ᱠᱳᱵᱷᱤᱰ ᱱᱟᱭᱤᱱᱴᱤᱱ ᱥᱳᱢᱚᱭ ᱡᱟᱦᱟᱸ ᱞᱮᱠᱟ, ᱚᱱᱠᱟ ᱢᱤᱫᱴᱮᱱ ᱥᱚᱝᱠᱚᱴ ᱧᱮᱞ ᱞᱮᱱᱟ ᱚᱠᱥᱤᱡᱮᱱ ᱨᱮᱱᱟᱜ, ᱚᱠᱤᱡᱮᱱ ᱡᱮᱱ ᱤᱭᱟᱹ ᱠᱟᱛᱮ ᱠᱚ ᱜᱚᱜ ᱠᱟᱛᱮ ᱠᱚ ᱫᱟᱬᱟ ᱵᱟᱲᱟᱭ ᱠᱟᱱ ᱛᱟᱦᱮᱸᱫ, ᱚᱱᱠᱟ ᱜᱮ ᱦᱟ ᱦᱟᱯᱮᱱ ᱫᱤᱱ ᱦᱚᱸ ᱚᱥᱩᱵ ᱱᱚᱝᱠᱟᱱᱟᱜ ᱫᱤᱱ ᱦᱚᱸ ᱦᱮᱡ ᱦᱚᱸ ᱫᱟᱲᱮᱭᱟᱜ ᱛᱟᱵᱚᱱᱟ, ᱡᱩᱫᱤ ᱟᱵᱚ ᱠᱟᱹᱴᱤᱡ ᱵᱟᱵᱚᱱ ᱥᱚᱪᱮᱛᱚᱱᱚᱜᱼᱟ᱾
ᱱᱤᱛᱚᱜ ᱫᱚ ᱚᱱᱟᱜᱮ ᱧᱮᱞ ᱵᱤᱱ ᱥᱮ, ᱟᱵᱚ ᱱᱤᱛᱚᱜ ᱫᱚ ᱞᱟᱹᱭ ᱞᱮᱠᱷᱟᱱ ᱪᱟᱥ ᱠᱚᱫᱚ, ᱮᱠᱫᱚᱢ ᱪᱟᱵᱟ ᱪᱟᱵᱟ ᱥᱮᱫ ᱦᱮᱡ ᱠᱚᱜᱼᱟ, ᱠᱤᱱᱛᱩ ᱧᱮᱞ ᱵᱮᱱ ᱱᱤᱛᱚᱜ ᱚᱱᱟ ᱫᱟᱜ ᱜᱮ ᱵᱚᱱᱩᱜ ᱵᱟᱠᱷᱟᱱ ᱟᱥᱟᱲ ᱵᱚᱸᱜᱟ ᱯᱟᱨᱚᱢᱱᱟ, ᱟᱥᱟᱲ ᱵᱚᱸᱜᱟ ᱛᱮᱫᱚ ᱜᱚᱴᱟ ᱵᱟᱹᱫᱽ ᱵᱟᱹᱭᱦᱟᱹᱲ ᱫᱚ, ᱮᱠᱫᱚᱢ ᱴᱚᱢᱵᱚᱞ ᱴᱚᱢᱵᱚᱞ ᱠᱚᱣᱟᱜ ᱫᱟᱜ ᱛᱮ ᱦᱮᱸ ᱥᱮ ᱵᱟᱝ?
ᱦᱮᱸ ᱯᱟᱹᱦᱤᱞ ᱦᱟᱯᱲᱟᱢ ᱠᱚᱦᱚᱸ ᱠᱚ, ᱟᱥᱟᱲ ᱵᱚᱸᱜᱟ ᱨᱮᱫᱚ ᱠᱚ ᱨᱚᱦᱚᱭ ᱪᱟᱵᱟᱭᱮᱫ ᱛᱟᱦᱮᱸᱫ ᱜᱚᱝᱠᱮ, ᱢᱟᱱᱮ ᱟᱥᱟᱲ ᱪᱟᱵᱟᱜ ᱪᱟᱵᱟᱜ᱾ ᱡᱚᱛᱚ ᱜᱮ ᱠᱚ ᱨᱚᱦᱚᱭ ᱪᱟᱵᱟ ᱮᱫ ᱛᱟᱦᱮᱱᱟ᱾ ᱠᱤᱱᱛᱩ ᱱᱮᱛᱟᱨ ᱫᱚ, ᱫᱤᱥᱚᱢ ᱨᱮᱱᱟᱜ ᱟᱹᱨᱩ ᱯᱷᱮᱨᱟ ᱵᱚᱱᱚᱫᱚᱞ ᱡᱚᱛᱚ ᱜᱮ ᱧᱮᱞ ᱧᱟᱢᱚᱜ ᱠᱟᱱᱟ᱾ ᱱᱚᱜᱚᱭ ᱫᱟᱨᱮ ᱱᱟᱹᱲᱤ ᱠᱚ ᱠᱷᱟᱹᱛᱤᱨ ᱛᱮᱦᱚᱸ, ᱥᱮ ᱟᱵᱚ ᱜᱮᱵᱚᱱ ᱟᱹᱨᱩ ᱯᱷᱮᱨᱟᱣ ᱦᱚᱪᱚᱭ ᱫᱟ ᱵᱚᱱ᱾
ᱮᱠᱫᱚᱢ ᱮᱠᱫᱚᱢ ᱦᱩ, ᱱᱚᱣᱟ ᱫᱚ ᱟᱫᱚ ᱟᱵᱚ ᱛᱤᱥ ᱵᱚᱱ ᱪᱮᱴᱷᱟᱜᱼᱟ ᱛᱚᱵᱮᱱᱟ᱾
ᱦᱮᱸ ᱜᱚᱢᱠᱮ ᱚᱱᱟᱜᱮᱛᱚ ᱟᱵᱚ ᱛᱤᱥ ᱵᱚᱱ ᱪᱮᱴᱷᱟᱜᱼᱟ ᱛᱚᱵᱮ ᱟᱹᱱᱤᱹᱧ᱾ ᱟᱨ ᱟᱵᱚ ᱫᱚ ᱟᱵᱚ ᱛᱮ ᱪᱮᱴᱟᱜ ᱞᱟᱜᱟᱣ ᱵᱚᱱᱟ ᱜᱚᱝᱠᱮ᱾ ᱦᱮᱸ ᱵᱟᱠᱷᱟᱱ ᱟᱵᱚᱣᱟᱜ ᱯᱚᱨᱮᱨ ᱯᱤᱲᱦᱤ ᱠᱚ ᱥᱮ ᱵᱟᱠᱷᱟᱱ ᱱᱤᱭᱟᱹ ᱢᱩᱪᱟᱹᱫ ᱠᱚᱭᱮᱠ ᱵᱚᱪᱷᱚᱨ ᱡᱟᱦᱟᱸ ᱧᱮᱞ ᱧᱟᱢᱚᱜ ᱠᱟᱱᱟ ᱥᱤᱛᱩᱝ ᱠᱚ, ᱜᱚᱨᱚᱢ ᱠᱚ ᱵᱟᱝ ᱥᱟᱦᱟᱜ ᱞᱮ᱾
ᱦᱩᱸ ᱦᱩᱸ ᱦᱩᱸ᱾ ᱦᱚᱸᱜ-ᱚᱭ ᱛᱚ ᱧᱮᱞ ᱵᱤᱱ ᱡᱟᱦᱟᱸ ᱠᱚ ᱞᱟᱹᱭᱮᱫ ᱫᱚ ᱵᱤᱥᱥᱚ ᱩᱥᱱᱟᱭᱚᱱ᱾ ᱟᱫᱚ ᱦᱸᱚᱜᱼᱚᱭ ᱡᱟᱦᱟᱸ ᱥᱤᱛᱩᱝ ᱦᱤᱡᱩᱜ ᱠᱟᱱ ᱫᱚ, ᱧᱮᱞ ᱵᱮᱱ ᱚᱱᱟ ᱥᱤᱛᱩᱝ ᱠᱤᱱᱛᱩ ᱟᱫᱚ ᱵᱟᱭ ᱨᱩᱣᱟᱹᱲ ᱫᱟᱲᱮᱭᱟᱜ ᱠᱟᱱᱟ ᱟᱫᱚ᱾ ᱛᱟᱦᱞᱮ ᱟᱨᱚ ᱛᱚ ᱫᱷᱟᱹᱨᱛᱤ ᱫᱚ ᱞᱚᱞᱚ ᱜᱮ ᱛᱟᱦᱮᱱ ᱠᱟᱱᱟ᱾
ᱦᱮᱸ᱾
ᱦᱮᱸᱥᱮ ᱵᱟᱝᱚ ᱛᱚ ᱚᱱᱠᱟ ᱠᱟᱛᱮ ᱫᱷᱟᱹᱨᱛᱤ ᱦᱚᱸ ᱞᱚᱞᱚ ᱤᱫᱤᱜ ᱠᱟᱱᱟ᱾
ᱫᱷᱟᱹᱨᱛᱤ ᱞᱚᱞᱚ ᱞᱟᱜᱟᱜ ᱠᱟᱱᱟ᱾ ᱚᱠᱥᱤᱡᱮᱱ ᱠᱚᱢᱚᱜ ᱠᱟᱱᱟ᱾ ᱚᱱᱠᱟᱱᱟᱜ ᱟᱭᱢᱟ ᱮᱴᱠᱮᱴᱚᱬᱮᱸ ᱟᱵᱚᱣᱟᱜ ᱢᱟᱹᱱᱢᱤ ᱡᱤᱭᱚᱱ ᱨᱮ ᱧᱮᱞ ᱧᱟᱢᱚᱜ ᱠᱟᱱᱟ ᱵᱟᱹᱭ ᱵᱟᱹᱭᱛᱮ᱾
ᱦᱩᱸ ᱦᱩᱸ᱾
ᱦᱩᱸ᱾
ᱟᱫᱚ ᱱᱚᱣᱟ ᱠᱚ ᱵᱟᱵᱚᱱ ᱩᱭᱦᱟᱹᱨ ᱪᱤᱱᱛᱟᱹ ᱞᱮᱠᱷᱟᱱ ᱟᱵᱚ ᱜᱮ ᱦᱟᱸᱜ
ᱟᱵᱚᱜᱮ ᱦᱟᱸᱜ ᱦᱟᱯᱮᱱ ᱫᱤᱱ ᱫᱩᱠ ᱨᱮᱱᱟᱜ ᱫᱩᱠ ᱨᱮᱱᱟᱜ ᱰᱷᱚᱸᱜᱟ ᱨᱮ ᱡᱟᱦᱟᱸ ᱵᱟᱠᱚ ᱞᱟᱹᱭ ᱟᱠᱟᱫᱟ ᱚᱱᱟ ᱨᱮᱵᱚᱱ ᱫᱮᱡᱚᱜᱼᱟ ᱟᱵᱚ᱾ ᱟᱵᱚ ᱟᱵᱚ ᱛᱮᱜᱮ ᱦᱮᱸ ᱵᱟᱝᱥᱮ ᱜᱚᱝᱠᱮ᱾
ᱠᱚᱨᱟᱣ ᱛᱮᱱᱟᱜ ᱫᱚ ᱪᱮᱫ ᱦᱚᱸ ᱵᱟᱝ ᱛᱟᱦᱮᱸᱱᱟ᱾
ᱦᱮᱸ ᱠᱤᱪᱷᱩ ᱠᱚᱨᱟᱣ ᱨᱮᱜᱮ ᱵᱟᱝ ᱛᱟᱦᱮᱱᱟ, ᱡᱟᱦᱟᱸ ᱛᱤᱱᱟᱹᱜ ᱪᱤᱠᱟᱹ ᱠᱟᱛᱮᱫ ᱦᱚᱸ ᱛᱟᱭᱚᱢ ᱥᱮᱫ ᱞᱮᱠᱟ ᱛᱮᱫᱚ ᱪᱤᱠᱟᱹᱭᱟᱵᱤᱱ᱾
ᱦᱩᱸ ᱦᱩᱸ᱾ ᱮᱴᱟᱜ ᱦᱚᱲ ᱫᱚ ᱦᱚᱳᱭᱛᱳ ᱡᱟᱦᱟᱸᱭ ᱮᱸ ᱴᱟᱠᱟ ᱧᱚᱜ ᱦᱚᱲ ᱩᱱᱠᱩ ᱫᱚ ᱴᱷᱤᱠ ᱜᱮᱭᱟ᱾ᱩᱱᱠᱩ ᱫᱚ ᱴᱟᱠᱟ ᱫᱟᱨᱟᱭᱛᱮ ᱟᱹᱰᱤ ᱜᱟᱱ ᱠᱚ ᱡᱟᱦᱟᱸ ᱪᱤᱠᱟᱹᱟ ᱫᱟ, ᱠᱤᱱᱛᱩ ᱚᱱᱠᱟ ᱟᱵᱚ ᱨᱮᱸᱜᱮᱡ ᱦᱚᱲ ᱠᱚᱫᱚ ᱪᱤᱠᱟᱹ ᱭᱟᱵᱚᱱ?
ᱦᱮᱸ ᱟᱫᱚ ᱟᱵᱚ ᱡᱟᱦᱟᱸ ᱛᱤᱱᱟᱹᱜ ᱟᱥᱮ ᱯᱟᱥᱮ ᱨᱮᱱ ᱦᱚᱲ ᱟᱵᱚᱨᱮᱱ ᱯᱟᱥᱮ ᱦᱚᱲ ᱦᱚᱯᱚᱱ ᱠᱚ ᱡᱚᱛᱚ ᱦᱚᱲ ᱜᱮᱵᱚᱱ ᱞᱟᱹᱭ ᱟᱠᱚᱣᱟ ᱫᱟᱨᱮ ᱨᱚᱦᱚᱭ ᱞᱟᱠ ᱠᱛᱤ ᱠᱟᱱ ᱛᱟᱵᱚᱱᱟ, ᱟᱵᱚ ᱡᱩ ᱫᱟᱨᱮ ᱵᱚᱱ ᱢᱟᱜᱽ ᱜᱮᱭᱟᱵᱚᱱ ᱚᱱᱟ ᱵᱚᱫᱚᱞ ᱛᱮ ᱟᱵᱚ ᱵᱚᱱ ᱨᱚᱦᱚᱭ ᱢᱟᱵᱚᱱ᱾
ᱦᱮᱸ ᱦᱮᱸ᱾
ᱦᱩ᱾ᱸ ᱡᱚᱛᱚ ᱫᱟᱨᱮ ᱫᱚ ᱵᱟᱢ ᱵᱟᱧᱪᱟᱜᱼᱟ, ᱚᱱᱟ ᱵᱚᱫᱚᱞ ᱛᱮ ᱵᱮᱥᱤ ᱧᱚᱜ ᱨᱚᱦᱚᱭ ᱨᱚᱦᱚᱭ ᱞᱟᱜᱟᱣ ᱵᱚᱱᱟ᱾ ᱱᱮᱜᱼᱮ ᱱᱮᱛᱟᱨ ᱫᱤᱱᱜᱮ ᱫᱟᱨᱮ ᱨᱚᱦᱚᱭ ᱨᱮᱱᱟᱜ ᱫᱚ ᱟᱥᱚᱜ ᱢᱟᱱᱮ ᱵᱷᱟᱜᱤ ᱢᱟᱱᱮ ᱩᱸᱵᱩᱡ ᱥᱚᱵᱽ ᱥᱚᱢᱚᱭ ᱜᱮ ᱠᱟᱱᱟ ᱱᱤᱛᱚᱜ ᱥᱚᱢᱚᱭ ᱫᱚ ᱟᱹᱭ ᱟᱨᱠᱤ ᱫᱟᱜ ᱠᱚ ᱵᱟᱝ ᱮᱢ ᱞᱟᱜᱟᱜᱼᱟ᱾ ᱛᱚ ᱡᱩᱫᱤᱢ ᱨᱚᱦᱚᱭ ᱜᱤᱰᱤ ᱠᱟᱜᱼᱟ ᱥᱮ ᱢᱟᱱᱮ ᱫᱟᱨᱮᱭᱟᱜ ᱫᱚ ᱫᱟᱨᱮᱜ ᱜᱮᱭᱟ᱾
ᱮᱠᱫᱚᱢ ᱱᱤᱛᱚᱜ ᱫᱚ ᱦᱟᱸᱜ ᱚᱱᱠᱟ ᱥᱤᱛᱩᱝ ᱦᱚᱸ ᱵᱟᱭ ᱧᱟᱢᱟ, ᱟᱨ ᱫᱟᱜᱟᱭ ᱥᱮ ᱫᱟᱜ ᱫᱚ ᱧᱟᱢ ᱜᱮᱭᱟᱭ᱾ ᱦᱩᱸ᱾ ᱛᱟᱦᱚᱞᱮ ᱚᱱᱟ ᱪᱟᱯ ᱫᱚ ᱵᱟᱝ ᱛᱟᱦᱮᱱᱟ ᱡᱮ ᱫᱟᱜ ᱵᱟᱝ ᱠᱷᱟᱹᱛᱤᱨ ᱛᱮ ᱵᱟᱝ ᱵᱟᱧᱪᱟᱜᱼᱟ᱾
ᱦᱮᱸ ᱦᱮᱸ ᱚᱱᱟ ᱦᱚᱛᱮᱫ ᱛᱮ ᱜᱚᱢᱠᱮ ᱟᱹᱞᱤᱧ ᱦᱚᱸ ᱟᱹᱰᱤ ᱫᱟᱨᱮ ᱨᱚᱦᱚᱭ ᱠᱚᱫᱚ ᱟᱹᱰᱤ ᱞᱤᱧ ᱠᱩᱥᱤᱭᱟᱜ ᱜᱮᱭᱟ ᱜᱚᱝᱠᱮ ᱛᱤᱦᱤᱧ ᱥᱮᱛᱟᱜ ᱨᱮᱜᱮ ᱡᱮᱢᱚᱱ
ᱟᱪᱪᱷᱟ᱾
ᱢᱤᱫ ᱡᱷᱩᱲᱤᱭᱟᱹ ᱫᱟᱨᱮ ᱞᱤᱧ ᱨᱚᱦᱚᱭ ᱦᱚᱴᱚ ᱠᱟᱫᱟ ᱜᱚᱰᱟ ᱨᱮ᱾ ᱢᱟᱱᱮ ᱦᱟᱱᱛᱮ ᱱᱟᱛᱮ ᱦᱟᱞᱟᱝ ᱵᱟᱲᱟ ᱠᱟᱛᱮᱫ ᱟᱨᱠᱤ ᱠᱟᱹᱴᱤᱡ ᱠᱟᱹᱴᱤᱡ ᱫᱟᱞᱮ ᱠᱚ ᱫᱟᱨᱮ ᱠᱚ ᱵᱟᱝ ᱦᱩᱭᱩᱜᱼᱟ᱾ ᱦᱟᱸᱰᱮ ᱱᱟᱸᱵᱮᱛᱮ ᱪᱟᱨᱟᱜ ᱟᱛᱚ ᱫᱚᱢᱮ ᱱᱤᱛᱚᱜ ᱫᱚ, ᱟᱨ ᱚᱱᱟ ᱠᱚ ᱵᱟᱢ ᱩᱪᱟᱹᱲ ᱠᱟᱜ ᱠᱷᱟᱡ ᱫᱚ ᱵᱟᱝ ᱵᱟᱧᱪᱟᱜᱼᱟ ᱥᱮ᱾ ᱟ ᱮᱠᱫᱚᱢ ᱮ ᱥᱤᱜᱩᱱ ᱫᱟᱨᱮ ᱠᱚ ᱮᱠᱫᱚᱢ ᱜᱚᱰᱟ ᱠᱚᱨᱮ ᱨᱚᱦᱚᱭ ᱦᱩᱭᱱᱟ, ᱜᱟᱯᱟ ᱠᱷᱚᱱ ᱞᱤᱧ ᱪᱤᱱᱛᱟᱹᱣ ᱠᱟᱫᱟ ᱫᱚᱢ ᱟᱹᱰᱤ ᱩᱛᱟᱹᱨ ᱞᱤᱧ ᱨᱚᱦᱚᱭᱟ ᱚᱱᱠᱟ᱾ ᱠᱟᱞᱤᱧ ᱪᱤᱱᱛᱟᱹ ᱵᱷᱟᱵᱱᱟ ᱢᱮᱱᱟᱜ ᱟᱨᱠᱤ ᱦᱟᱦᱟᱸᱜ᱾ ᱠᱟᱹᱡ ᱧᱟᱢᱚᱜ ᱠᱟᱱᱟ ᱜᱚᱝᱠᱮ᱾ ᱟᱵᱤᱱ ᱢᱤᱫ ᱫᱷᱟᱣ ᱨᱚᱦᱚᱭ ᱞᱮᱜᱟᱭ ᱵᱮᱱ ᱥᱮ᱾
ᱦᱮᱸ ᱟᱞᱤᱧ ᱦᱚᱸ ᱚᱱᱠᱟ ᱨᱚᱦᱚᱭ ᱫᱚ ᱢᱮᱱᱟᱜ ᱵᱟᱜᱟᱱ ᱨᱮ ᱟᱨ ᱟᱫᱚ ᱦᱟᱸᱜ ᱱᱤᱛᱳᱜ ᱫᱚ ᱠᱟᱹᱢᱤ ᱤᱭᱟᱹ ᱠᱷᱟᱹᱛᱤᱨ ᱛᱮ ᱟᱫᱚ ᱦᱟᱸᱜ ᱵᱟᱝ ᱨᱚᱦᱚᱭ ᱦᱩᱭᱩᱜ ᱠᱟᱱᱟ ᱵᱟᱠᱟᱡ ᱫᱚ
ᱚ ᱚ ᱯᱷᱟᱠᱟ ᱠᱚ ᱧᱟᱢ ᱵᱟᱲᱟ ᱠᱟᱛᱮᱫ ᱱᱮᱱᱛᱟᱜ ᱥᱚᱢᱚᱭ ᱫᱚ ᱫᱟᱜ ᱠᱚ ᱵᱟᱝ ᱞᱟᱜᱟᱜ-ᱟ ᱥᱮ ᱟᱨᱟᱢ ᱥᱮ,
ᱵᱟ ᱵᱟᱝ ᱫᱟᱜ
ᱦᱩᱸ ᱟᱵᱮᱱ ᱥᱮᱜᱩᱱ ᱫᱟᱨᱮ ᱠᱚ ᱠᱟᱹᱴᱤᱡ ᱠᱟᱹᱴᱤᱡ ᱪᱟᱨᱟᱣ ᱵᱟᱲᱟᱣ ᱠᱟᱱ ᱠᱷᱟᱡ ᱵᱮᱱ ᱨᱚᱦᱚᱭ ᱫᱟᱲᱮᱜ
ᱦᱩᱸ ᱦᱩᱸ ᱟᱨᱚ ᱮᱴᱟᱜ ᱫᱟᱨᱮ ᱠᱚ ᱦᱚᱸ ᱡᱮᱢᱚᱱ ᱱᱚᱜ-ᱚᱭ ᱱᱤᱛᱳᱜ ᱟᱞᱮ ᱥᱮᱫ ᱫᱚ ᱤᱭᱟᱹ ᱢᱮᱱᱟᱜ-ᱟ ᱥᱚᱱᱟᱡᱷᱩᱨᱤ ᱫᱟᱨᱮ ᱠᱚ, ᱵᱟᱜᱟᱱ ᱢᱮᱱᱟᱜ ᱛᱟᱞᱮᱭᱟ ᱛᱚ ᱛᱷᱟᱞᱮ ᱚᱱᱟ ᱠᱚ ᱦᱟᱸᱜ ᱱᱤᱛᱳᱜ ᱪᱟᱨᱟᱣ ᱠᱟᱱᱟ᱾
ᱟᱹᱣ ᱦᱮᱸ ᱦᱮᱸ
ᱩᱸᱜ ᱩ ᱵᱟᱠᱷᱟᱱ ᱫᱤᱱ ᱫᱤᱱ ᱛᱮ ᱮᱢᱚᱱ ᱡᱟᱭᱜᱟ ᱥᱮ ᱵᱚᱱ ᱪᱟᱞᱟᱜ ᱠᱟᱱᱟ ᱟᱜ ᱦᱟᱯᱮᱱ ᱫᱤᱱ ᱦᱟᱸᱜ ᱚᱱᱟ ᱦᱚᱭ ᱜᱮ ᱠᱤᱨᱤᱧ ᱞᱟᱜᱟᱣ ᱵᱚᱱᱟ᱾